ᱦᱮᱸ ᱡᱚᱦᱟᱨ ᱜᱮ᱾
ᱡᱚᱦᱟᱨ ᱜᱮ᱾
ᱦᱩᱸ, ᱢᱮᱱᱮᱜ ᱟᱹᱞᱤᱧ ᱪᱮᱫ ᱞᱮᱠᱟ ᱢᱮᱱᱟᱜ ᱵᱤᱱᱟ?
ᱵᱮᱥ ᱜᱮ᱾ ᱟᱯᱮ ᱫᱚ?
ᱟᱞᱮ ᱠᱚᱦᱚᱸ ᱵᱮᱥ ᱛᱮ᱾
ᱟᱪᱪᱷᱟ, ᱡᱚᱢ ᱵᱟᱲᱟ ᱦᱩᱭᱱᱟ ᱥᱮ ᱟᱹᱣᱨᱤᱭᱟ?
ᱟᱹᱣᱨᱤᱜᱼᱟ ᱡᱚᱢ ᱵᱟᱲᱟ ᱠᱚᱫᱚ ᱤᱥᱤᱱ ᱵᱟᱲᱟ ᱠᱚᱫᱚ ᱦᱩᱭ ᱟᱠᱟᱱ ᱜᱮᱭᱟ᱾
ᱟᱪᱪᱷᱟ᱾
ᱟᱯᱮᱭᱟᱜ ᱠᱚᱫᱚ ᱦᱩᱭ ᱵᱟᱲᱟᱭᱮᱱᱟ?
ᱦᱮᱸ ᱦᱩᱭ ᱵᱟᱲᱟ ᱟᱠᱟᱱᱟ ᱟᱞᱮᱭᱟᱜ ᱾
ᱟᱯᱮᱥᱮᱫ ᱫᱚ ᱛᱮᱦᱮᱧ ᱫᱚ ᱛᱟᱦᱚᱞᱮ ᱪᱮᱫ ᱞᱮᱠᱟ ᱜᱚᱨᱚᱢ ᱫᱚ ᱾
ᱟᱞᱮ ᱥᱮᱫ ᱫᱚ ᱱᱚᱛᱮ ᱫᱚ ᱵᱟᱭ ᱜᱚᱨᱚᱢ ᱮᱫᱟ ᱛᱮᱦᱮᱧ ᱫᱚ ᱴᱷᱟᱱᱰᱟ ᱜᱮᱭᱟ ᱾
ᱫᱟᱜ ᱫᱟᱜ ᱵᱟᱲᱟ ᱦᱟᱜ ᱯᱮᱭᱟᱭᱛᱚ ᱾
ᱦᱮᱸ ᱫᱟᱜ ᱞᱮᱫᱟᱭ, ᱟᱨ ᱟᱯᱮ ᱥᱮᱫ ᱫᱚ?
ᱟᱞᱮ ᱥᱮᱫ ᱫᱚ ᱵᱟᱭ ᱫᱟᱜ ᱟᱠᱟᱫᱟ ᱦᱚᱞᱟ ᱦᱚᱸ ᱵᱟᱝ ᱛᱮᱦᱮᱧ ᱦᱚᱸ ᱵᱟᱝ ᱜᱚᱨᱚᱢ ᱫᱚ ᱛᱮᱦᱮᱧ ᱫᱚ ᱟᱹᱰᱤ ᱡᱟᱹᱥᱛᱤ ᱜᱮ ᱵᱩᱡᱟᱹᱜ ᱠᱟᱱᱟ ᱾
ᱟᱪᱪᱷᱟ, ᱚᱲᱟᱜ ᱦᱚᱲ ᱠᱚ ᱵᱮᱥ ᱵᱟᱲᱟ ᱜᱮᱛᱚ?
ᱦᱳᱭ ᱚᱲᱟᱜ ᱦᱚᱲ ᱠᱚᱦᱚᱸ ᱱᱤᱛᱚᱜ ᱫᱚ ᱵᱮᱥ ᱵᱟᱲᱟ ᱜᱮ ᱾
ᱛᱟᱦᱚᱞᱮ ᱟᱯᱮ ᱫᱚ ᱚᱠᱟ ᱴᱚᱴᱷᱟ ᱠᱟᱱᱟ ᱯᱮ?
ᱟᱞᱮ ᱫᱚ ᱱᱚᱛᱮ ᱵᱮᱝᱜᱚᱞ ᱨᱮᱞᱮ ᱯᱟᱲᱟᱜ ᱠᱟᱱᱟ ᱾
ᱵᱮᱝᱜᱚᱞ ᱢᱟ ᱟᱞᱮ ᱦᱚᱸ ᱵᱮᱝᱜᱚᱞ ᱜᱮᱞᱮ ᱯᱟᱲᱦᱟᱜ ᱠᱟᱱᱟ ᱛᱟᱣ ᱚᱠᱟ ᱴᱚᱴᱷᱟ ᱾
ᱚᱱᱟ ᱢᱟ ᱡᱟᱭᱜᱟ ᱨᱮᱱᱟᱜ ᱧᱩᱛᱩᱢ ᱢᱮᱱᱫᱚ ᱵᱟᱭ ᱠᱩᱞᱟᱹᱜ-ᱟ ᱥᱮ?
ᱴᱚᱴᱷᱟ ᱵᱚᱞᱛᱮ
ᱚᱠᱟ ᱰᱤᱥᱴᱤᱠ ᱚᱱᱟ ᱫᱚ ᱞᱟᱹᱭ ᱜᱟᱱᱚᱜ ᱜᱮᱭᱟ ᱯᱟᱞᱮ ᱾ ᱯᱨᱚᱯᱟᱨ ᱵᱟᱝ ᱨᱮᱦᱚᱸ ᱾
ᱮᱦᱳ ᱯᱩᱨᱩᱞᱤᱭᱟᱹ ᱞᱮ ᱯᱟᱲᱟᱜ ᱠᱟᱱᱟ ᱟᱫᱚ ᱚᱱᱠᱟ ᱢᱤᱫ ᱵᱟᱨ ᱥᱟᱹᱜᱚ ᱩᱱᱠᱩ ᱥᱟᱞᱟᱜ ᱞᱤᱧ ᱜᱚᱞᱯᱷᱚ ᱵᱟᱲᱟᱣ ᱠᱟᱫᱟ ᱟᱫᱚ ᱩᱱᱠᱩ ᱫᱚᱠᱚ ᱚᱱᱠᱟᱭᱮᱫᱟ ᱢᱮᱱ ᱫᱟᱠᱚ ᱡᱮ ᱧᱩᱛᱩᱢ ᱠᱚᱫᱚ ᱚᱱᱟ ᱤᱭᱟᱹ ᱠᱚᱫᱚ ᱵᱟᱭ ᱞᱟᱹᱭ ᱜᱟᱱᱚᱜᱼᱟ ᱾
ᱟᱪᱪᱷᱟ ᱟᱪᱪᱷᱟ ᱛᱟᱦᱚᱞᱮ ᱴᱷᱤᱠ ᱜᱮᱭᱟ ᱢᱟ ᱛᱟᱦᱞᱮ ᱴᱚᱯᱤᱠ ᱨᱮᱜᱮ ᱰᱟᱭᱨᱮᱴ ᱾
ᱦᱳᱭ ᱾
ᱛᱚ ᱟᱯᱮ ᱥᱮᱫ ᱫᱚ ᱵᱟᱯᱞᱟ ᱠᱚ ᱪᱮᱫ ᱞᱮᱠᱟ ᱦᱩᱭᱩᱜ ᱜᱮᱭᱟ ᱚᱱᱛᱮᱱᱟᱜ ᱵᱟᱯᱞᱟ ᱠᱚ?
ᱱᱚᱛᱮ ᱱᱟᱜ ᱵᱟᱯᱞᱟ ᱢᱮᱱ ᱛᱮᱫᱚ ᱥᱟᱨ ᱥᱟᱹᱜᱩᱱ ᱵᱟᱯᱞᱟ ᱫᱚ ᱡᱮᱢᱚᱱ ᱯᱨᱚᱛᱷᱚᱢ ᱛᱮᱫᱚ ᱡᱟᱦᱟᱸᱭ ᱵᱟᱯᱞᱟᱜ ᱟᱭ ᱩᱱᱤ ᱟᱡ ᱨᱮᱱ ᱜᱟᱛᱮ ᱥᱟᱞᱟᱜ ᱢᱤᱫ ᱵᱟᱨ ᱦᱚᱲ ᱟᱜᱮ ᱧᱮᱧᱮᱞ ᱠᱚ ᱪᱟᱞᱟᱜᱼᱟ ᱠᱩᱲᱤ ᱜᱤᱫᱽᱨᱟᱹ ᱚᱲᱟᱜ ᱾
ᱟᱪᱪᱷᱟ ᱾
ᱦᱮᱸ ᱛᱟᱯᱚᱨᱮ ᱩᱱᱤ ᱧᱮ-ᱧᱮᱞ ᱠᱟᱛᱮ ᱡᱩᱫᱤ ᱩᱱᱤ ᱠᱩᱥᱤ ᱨᱟᱹᱡᱤ ᱚᱱᱠᱟ ᱦᱩᱭᱩᱜᱼᱟ ᱛᱟᱦᱚᱞᱮ ᱠᱷᱟᱡ ᱫᱚ ᱚᱲᱟᱜ ᱦᱚᱲ ᱢᱤᱫ ᱫᱷᱟᱣ ᱵᱷᱮᱡᱟ ᱠᱚᱣᱟ, ᱩᱱᱠᱩ ᱡᱩᱫᱤ ᱠᱩᱥᱤ ᱨᱟᱹᱡᱤᱭᱱᱟᱠᱚ ᱛᱟᱦᱚᱞᱮ ᱠᱩᱲᱤ ᱜᱤᱫᱽᱟᱹᱨ ᱚᱲᱟᱜ ᱨᱮᱱ ᱠᱚ ᱦᱤᱡᱩᱜᱼᱟ, ᱛᱟᱨᱯᱚᱨᱮ ᱚᱱᱠᱟ ᱠᱟᱛᱮᱫ ᱢᱟᱱᱮ ᱠᱟᱹᱢᱤ ᱦᱚᱨᱟ ᱠᱚ ᱞᱟᱦᱟᱭᱟ ᱾
ᱛᱟᱨᱯᱚᱨ ᱦᱮᱞᱳ ᱾
ᱱᱤᱛᱚᱜ ᱠᱚ ᱦᱚᱨᱚᱜ ᱪᱤᱱᱦᱟᱹᱣ ᱚᱱᱟ ᱜᱮ ᱡᱚᱢ ᱧᱩ ᱡᱟᱦᱟᱸ ᱠᱚ ᱡᱚᱢ ᱧᱩᱜ-ᱟ ᱚᱱᱟᱱᱜᱮ ᱦᱚᱨᱚᱜ ᱪᱤᱱᱦᱟᱹ ᱚᱱᱟ ᱦᱩᱭᱩᱜᱼᱟ ᱠᱩᱲᱤ ᱜᱤᱫᱟᱹᱨ ᱚᱲᱟᱜ ᱨᱮᱱ ᱦᱚᱲ ᱠᱚ ᱦᱤᱡᱩᱜᱼᱟ ᱯᱟᱹᱦᱤᱞ ᱫᱚ ᱾ ᱪᱟᱞᱟᱜ ᱛᱟᱨ ᱵᱟᱫᱮ ᱠᱩᱲᱤ ᱜᱤᱫᱽᱨᱟᱹ ᱚᱲᱟᱜ ᱨᱮᱱ ᱠᱚ ᱦᱤᱡᱩᱜᱼᱟ ᱾ ᱦᱚᱨᱚᱜ ᱪᱤᱱᱦᱟᱹᱣ ᱦᱩᱭᱮᱱ ᱥᱮ, ᱛᱟᱨ ᱢᱤᱫ ᱫᱤᱱ ᱜᱮᱯ ᱠᱟᱛᱮᱫ ᱫᱚ ᱛᱟᱨᱯᱚᱨᱮᱨ ᱫᱤᱱ ᱫᱚ ᱵᱟᱯᱞᱟᱜ ᱟᱢᱫᱚ ᱠᱚᱲᱟ ᱜᱤᱫᱽᱨᱟᱹ ᱵᱟᱯᱞᱟᱜ ᱮ ᱪᱟᱞᱟᱜᱼᱟᱭ ᱥᱟᱸᱜᱮ ᱵᱟᱹᱨᱭᱟᱹᱛ ᱟᱛᱮᱫ ᱾ ᱪᱟᱞᱟᱜ ᱪᱟᱞᱟᱜ ᱠᱟᱛᱮ ᱚᱸᱰᱮ ᱠᱷᱥᱡ ᱚᱸᱰᱮ ᱵᱟᱯᱞᱟ ᱵᱟᱲᱟ ᱠᱟᱛᱮᱫ ᱵᱟᱯᱞᱟ ᱨᱮᱱᱟᱜ ᱠᱟᱹᱢᱤ ᱦᱚᱨᱟ ᱠᱚᱫᱚ ᱡᱟᱦᱟᱸ ᱞᱮᱠᱟ ᱚᱱᱮ ᱡᱮ ᱡᱟᱶᱟᱭ ᱥᱮᱱ ᱛᱚᱨᱟᱜ ᱜᱮ ᱠᱚ ᱫᱟᱨᱟᱢ ᱫᱟᱜᱮᱭᱟ ᱾ ᱡᱟᱶᱟᱭ ᱠᱚᱲᱟ ᱮᱸ ᱩᱢ ᱯᱷᱟᱨᱪᱟᱭᱮᱭᱟ ᱠᱚ ᱚᱸᱰᱮᱱ ᱚᱸᱰᱮᱱᱟᱜ ᱨᱤᱛᱤ ᱤᱭᱟᱹ ᱦᱤᱥᱟᱹᱵ ᱛᱮ ᱾ ᱚᱸᱰᱮ ᱯᱟᱞᱟᱠ ᱞᱩᱜᱽᱲᱤᱡ ᱠᱚ ᱮᱢᱟᱭᱟ ᱚᱱᱟ ᱤᱭᱟᱹ ᱛᱮᱜᱮ ᱛᱟᱨᱯᱚᱨᱮ ᱠᱚ ᱟᱫᱮᱨᱮᱭᱟ ᱾ ᱜᱩᱲ ᱡᱚᱣ ᱠᱟᱛᱮ ᱜᱩᱲ ᱫᱟᱜ ᱠᱟᱛᱮᱜ ᱟᱫᱮᱨᱮᱭᱟ ᱛᱟᱨᱯᱚᱨᱮ ᱯᱚᱛᱷᱚᱢ ᱫᱚ ᱱᱟᱦᱟᱜ ᱡᱟᱶᱟᱭ ᱦᱚᱨᱚᱜ ᱦᱩᱭᱩᱜᱼᱟ ᱛᱟᱨᱯᱚᱨᱮ ᱠᱩᱲᱤ ᱜᱤᱫᱽᱨᱟᱹᱜ ᱫᱚ ᱠᱩᱲᱤ ᱜᱤᱫᱽᱨᱟᱹ ᱚᱲᱟᱜ ᱨᱮᱫᱚ ᱯᱟᱹᱦᱤᱞ ᱠᱷᱚᱡ ᱜᱮ ᱦᱩᱭᱩᱜ ᱛᱟᱭᱟ ᱡᱟᱦᱟᱸᱠᱟᱢ ᱡᱮᱢᱚᱱ ᱠᱷᱟᱸᱰᱟ ᱫᱟᱜ ᱠᱚ ᱡᱚᱨᱚ ᱣᱟ ᱢᱟᱛᱠᱚᱢ ᱵᱟᱯᱞᱟ ᱚᱱᱠᱟ ᱦᱩᱭᱩᱜᱼᱟ ᱠᱚᱲᱟ ᱜᱤᱫᱽᱨᱟᱹ ᱫᱚ ᱡᱮᱢᱚᱱ ᱩᱞ ᱵᱟᱯᱞᱟ
ᱟᱪᱪᱷᱟ ᱩᱞ ᱵᱟᱯᱞᱟ ᱱᱚᱣᱟ ᱫᱚ ᱟᱞᱮᱥᱮᱜ ᱫᱚ ᱵᱟᱝ ᱦᱩᱭᱩᱜᱼᱟ ᱟᱪᱪᱷᱟ ᱩᱞ ᱵᱟᱯᱞᱟ ᱨᱮᱱᱟᱜ ᱯᱨᱚᱥᱮᱥᱴᱟᱜ ᱠᱟᱹᱴᱤᱢ ᱮᱢ ᱞᱟᱹᱭ ᱞᱮᱠᱷᱟᱱ
ᱵᱟᱯᱞᱟ ᱫᱚ ᱠᱚᱲᱟ ᱜᱤᱫᱽᱨᱟᱹ ᱟᱜ ᱦᱩᱭᱩᱜᱼᱟ ᱠᱩᱲᱤ ᱜᱤᱫᱽᱨᱟᱹ ᱟᱜ ᱫᱚ ᱢᱟᱛᱠᱚᱢ ᱵᱟᱯᱞᱟ᱾ ᱟᱫᱚ ᱩᱞ ᱵᱟᱯᱞᱟ ᱫᱚ ᱦᱩᱭᱩᱜ ᱠᱟᱱᱟ ᱢᱟᱱᱮ ᱠᱚᱲᱟ ᱜᱤᱫᱽᱨᱟᱹ ᱫᱚ
ᱠᱷᱟᱹᱛᱤᱨ ᱠᱚ ᱠᱚᱨᱟᱣ ᱜᱮᱭᱟ᱾
ᱪᱮᱫ ᱠᱷᱟᱹᱛᱤᱨ ᱠᱚ ᱠᱚᱨᱟᱣᱟ ᱚᱱᱟ ᱨᱮᱱᱟᱜ ᱛᱮᱞᱟ ᱫᱚ ᱦᱚᱭᱛᱚ ᱩᱱᱟᱹᱜ ᱜᱟᱱ ᱫᱚ ᱵᱟᱹᱧ ᱢᱮᱱ ᱫᱟᱲᱮᱜᱼᱟ᱾ ᱛᱚᱵᱮ ᱪᱮᱜ ᱞᱮᱠᱟ ᱠᱚ ᱠᱚᱨᱟᱣᱟ ᱦᱟᱜ? ᱦᱳᱭ ᱧᱮᱞ ᱟᱹᱜᱩ ᱦᱩᱭ ᱠᱟᱱᱟ ᱢᱟᱱᱮ ᱠᱚᱲᱟ ᱜᱤᱫᱽᱨᱟᱹ ᱫᱚ ᱠᱟᱸᱰᱟ ᱫᱟᱜ ᱡᱚ ᱚᱭ ᱡᱮᱚᱱ ᱜᱚᱜᱚ ᱵᱟᱵᱟ ᱠᱚ ᱩᱯᱟᱹᱥ ᱠᱟᱜᱼᱟ ᱠᱚ ᱜᱟᱹᱰᱭᱟᱹ ᱠᱷᱚᱡ ᱫᱟᱜ ᱵᱟ ᱲᱟᱜ ᱟᱹᱜᱩ ᱠᱟᱛᱮᱜ ᱫᱟᱜ ᱠᱚ ᱟᱹᱜᱩᱡᱟ ᱚᱱᱟ ᱫᱟᱜ ᱛᱮᱠᱚ ᱯᱟᱭᱨᱟᱭᱟ ᱦᱮᱸ ᱥᱮ᱾
ᱦᱮᱸ
ᱚᱱᱟ ᱦᱩᱭ ᱯᱚᱨᱮ ᱩᱞ ᱵᱟᱯᱞᱟ ᱡᱟᱦᱟᱸᱴᱷᱮᱡ ᱫᱚ ᱩᱞ ᱫᱟᱨᱮ ᱛᱟᱦᱮᱱᱟ ᱚᱸᱰᱮ ᱠᱚ ᱤᱫᱤᱭᱭᱟ
ᱦᱮᱸ
ᱦᱳᱭᱳᱜ ᱠᱟᱛᱮᱜ ᱡᱟᱶᱟᱭ ᱠᱚᱣᱟ ᱠᱚ ᱤᱫᱤᱭᱭᱟ ᱤᱫᱤ ᱠᱟᱛᱮᱜ ᱚᱸᱰᱮ ᱫᱚᱦᱚ ᱠᱟᱛᱮᱜ ᱚᱱᱟ ᱡᱟᱦᱟᱸ ᱫᱚ ᱪᱮᱫ ᱵᱚᱱ ᱢᱮᱛᱟᱜ ᱠᱟᱱᱟ? ᱪᱮᱫ ᱥᱩᱛᱟᱹᱢ ᱦᱟᱜ ᱦᱟᱯᱮ
ᱤᱭᱟᱹ ᱤᱭᱟᱹ ᱥᱩᱛᱟᱹᱢ
ᱩᱸ ᱧᱩᱛᱩᱢ ᱦᱟᱸᱜ ᱵᱟᱝᱞᱤᱧ ᱫᱤᱥᱟᱹ ᱦᱚᱫᱼᱫᱟ᱾ ᱪᱮᱜ ᱞᱮᱠᱟ ᱡᱟᱭᱦᱳᱠ ᱚᱱᱟ ᱦᱮᱸ ᱚᱱᱟ ᱚᱱᱟ ᱥᱩ ᱛᱟᱹᱢ ᱛᱮ ᱚᱱᱟ ᱚᱱᱮ ᱵᱟ ᱫᱟᱨᱮ ᱨᱮ ᱛᱚᱞ ᱠᱟᱛᱮᱜ ᱟᱵᱟᱨ ᱡᱟᱸᱜᱟ ᱠᱟᱹᱴᱩᱵ ᱛᱤ ᱠᱟᱹᱴᱩᱵ ᱪᱮᱜ ᱠᱟ ᱠᱟᱛᱮᱜ ᱞᱩᱛᱩᱨ ᱠᱚᱨᱮᱜ ᱜᱮ ᱵᱟᱝᱠᱚ ᱛᱚᱞᱟ ᱥᱮ ᱡᱮᱢᱚᱱ ᱠᱩᱲᱤ ᱜᱤᱫᱽᱨᱟᱹᱣᱟᱜ ᱡᱮᱢᱚᱱ ᱢᱟᱛᱠᱚᱢ ᱵᱟᱯᱞᱟ ᱦᱩᱭᱩᱜᱼᱟ
ᱟᱪᱪᱷᱟ ᱚᱱᱟᱴᱟᱜ ᱫᱚ ᱚᱲᱟᱜ ᱨᱮ ᱦᱩᱭᱩᱜᱼᱟ ᱥᱮ ᱡᱚᱠᱷᱚᱱ ᱵᱟᱹᱦᱩ ᱟᱹᱜᱩ ᱪᱟᱞᱟᱜ ᱚᱱᱟ ᱵᱟᱦᱨᱮ ᱨᱮ?
ᱵᱟᱝᱜᱮ ᱩᱸ ᱵᱟᱦᱨᱮ ᱨᱮᱜᱮ ᱦᱩᱭᱩᱜᱼᱟ ᱚᱱᱟ ᱫᱚ, ᱡᱟᱦᱟᱸᱴᱷᱮᱜ ᱫᱟᱨᱮ ᱛᱟᱦᱮᱱᱟ ᱚᱸᱰᱮ ᱜᱮ᱾ ᱟᱨ ᱫᱟᱨᱮ ᱥᱩᱨ ᱥᱩᱯᱩᱨ ᱠᱚᱨᱮᱡ ᱫᱚᱢᱮ ᱚᱝᱠᱟ ᱤᱭᱟᱹ ᱠᱚᱨᱮᱫ ᱫᱚ ᱵᱟᱝ ᱡᱮ ᱮᱠᱴᱩ ᱥᱟᱺᱜᱤᱧ ᱜᱮᱭᱟ ᱥᱮ ᱜᱟᱡᱟᱲ ᱜᱮᱭᱟ ᱚᱝᱠᱟᱱ ᱠᱚᱨᱮᱡ ᱫᱚ ᱵᱟᱝ ᱚᱱᱟ ᱠᱚᱨᱮ ᱫᱚ ᱢᱟ ᱦᱩᱸ ᱢᱟᱱᱮ ᱡᱮᱣᱮᱫ ᱰᱟᱹᱨ ᱜᱮᱠᱚ ᱢᱟᱜ ᱟᱹᱜᱩᱭᱟ ᱚᱱᱟ ᱠᱚ ᱵᱤᱫ ᱠᱟᱜᱼᱟ᱾ ᱚᱱᱟ ᱵᱤᱫ ᱠᱟᱛᱮᱫ ᱚᱱᱟ ᱨᱮᱜᱮ ᱠᱚ ᱩᱱ ᱫᱚᱠᱚ ᱠᱚᱨᱟᱣᱟ ᱟᱨ ᱵᱟᱠᱷᱟᱡ ᱥᱩᱨ ᱠᱚᱨᱮ ᱚᱝᱠᱟ ᱠᱩᱞᱦᱤ ᱠᱚᱨᱮ ᱫᱟᱨᱮ ᱠᱚ ᱛᱟᱦᱮᱱ ᱠᱷᱟᱡ ᱫᱚ ᱚᱱᱟ ᱨᱮᱜᱮ ᱠᱚ ᱠᱚᱨᱟᱣᱟ, ᱟᱨ ᱚᱱᱟ ᱠᱚᱨᱟᱣ ᱠᱟᱛᱮ ᱫᱚ ᱟᱨᱚ ᱵᱟᱯᱞᱟᱜ ᱪᱟᱞᱟᱭᱱᱟ᱾
ᱟᱪᱪᱷᱟ
ᱟᱨ ᱠᱩᱲᱤ ᱜᱤᱫᱽᱟᱹᱨ ᱟᱜ ᱫᱚ ᱚᱱᱟ ᱢᱟ ᱵᱟᱯᱞᱟ ᱦᱩᱭᱩᱜᱼᱟ ᱚᱱᱟ ᱦᱩᱭ ᱯᱚᱨᱮ ᱫᱚ ᱟᱫᱚ ᱛᱟᱦᱚᱞᱮ ᱡᱚᱛᱚ ᱠᱷᱚᱱ ᱵᱟᱝ ᱡᱟᱶᱟᱭ ᱦᱚᱨᱚᱜ ᱡᱟᱶᱟᱭ ᱠᱚᱲᱟ ᱦᱤᱡᱩᱜ ᱛᱚᱛᱚᱠᱷᱚᱡ ᱛᱚ ᱢᱟᱱᱮ ᱩᱱ ᱫᱚ ᱚᱯᱮᱠᱠᱷᱟ ᱨᱮᱠᱚ ᱛᱟᱦᱮᱱᱟ᱾
ᱦᱩᱸ
ᱟᱨ ᱡᱟᱶᱟᱭ ᱦᱮᱡ ᱯᱚᱨᱮ ᱫᱚ ᱚᱝᱠᱟ ᱦᱚᱨᱚᱜ ᱪᱤᱱᱣᱟᱹ ᱡᱟᱶᱟᱭ ᱦᱩᱭᱩᱜᱼᱟ, ᱛᱟᱯᱚᱨᱮ ᱵᱟᱹᱦᱩᱣᱟᱜ ᱦᱩᱭᱩᱜᱼᱟ᱾ ᱵᱟᱹᱦᱩᱣᱟᱜ ᱦᱩᱭᱩᱜᱼᱟ ᱚᱱᱟ ᱫᱚ ᱩ ᱡᱟᱦᱟᱸᱭ ᱵᱟᱹᱨᱭᱟᱹᱛ ᱠᱚ ᱠᱚ ᱪᱟᱞᱟᱜᱼᱟ ᱩᱝᱠᱩ ᱠᱚᱠᱚ ᱦᱚᱨᱚᱜ ᱠᱤᱱᱟᱹᱭ ᱩᱝᱠᱩ ᱠᱚ ᱦᱚᱨᱚᱜ ᱮᱭᱟ ᱟᱨᱠᱤ ᱵᱟᱹᱦᱩ ᱫᱚ᱾ ᱟᱨ ᱚᱱᱟ ᱦᱩᱭ ᱯᱚᱨᱮ ᱛᱟᱨᱯᱚᱨᱮ ᱚᱱᱟ ᱦᱩᱭᱮᱱ ᱠᱷᱟᱡ ᱜᱮ ᱩᱱᱫᱚ ᱛᱟᱨᱯᱚᱨᱮ ᱥᱤᱸᱫᱽᱨᱟᱹ ᱫᱟᱱ ᱦᱩᱭᱩᱜ-ᱟ, ᱡᱟᱦᱟᱸ ᱫᱚ ᱵᱚᱱ ᱢᱮᱛᱟᱜ ᱥᱤᱸᱫᱩᱨ ᱫᱟᱱ ᱾
ᱦᱩᱸ ᱦᱩᱸ ᱦᱩᱸ ᱾
ᱦᱩᱸ ᱚᱱᱟ ᱦᱩᱭᱮᱱ ᱠᱷᱟᱡ ᱜᱮ ᱟᱫᱚ ᱤᱱᱟᱹ ᱯᱚᱨᱮ ᱵᱟᱸᱫᱟᱯᱚᱱ ᱦᱩᱭᱩᱜᱼᱟ ᱚᱱᱟ ᱫᱚ ᱡᱟᱦᱟᱸ ᱛᱤᱱᱟᱹᱜ ᱠᱩᱲᱤ ᱜᱤᱫᱨᱟᱹ ᱥᱟᱢᱟᱱ ᱠᱚᱠᱚ ᱦᱚᱨᱚᱜ ᱮᱭᱟ ᱡᱟᱶᱟᱭᱚ ᱡᱟᱦᱟᱸ ᱛᱤᱱᱟᱹᱜ ᱠᱚ ᱦᱚᱨᱚᱜ ᱵᱟᱲᱟᱭᱮᱭᱟ ᱚᱱᱟ ᱠᱚ ᱦᱩᱭ ᱵᱟᱲᱟ ᱠᱟᱛᱮᱫ ᱚᱲᱟᱜ ᱦᱚᱲ ᱡᱚᱢ ᱵᱟᱲᱟ ᱠᱟᱛᱮᱫ ᱟᱫᱚ
ᱛᱟᱨᱯᱚᱨ ᱵᱟᱝ ᱟᱸᱡᱚᱢᱚᱜ ᱠᱟᱱᱟ ᱾
ᱟᱫᱚ ᱟᱯᱮ ᱥᱮᱱᱟᱜ ᱱᱤᱭᱚᱢ ᱫᱚ ᱪᱮᱫ ᱞᱮᱠᱟ?
ᱟᱞᱮ ᱥᱮᱫᱟᱜ ᱱᱤᱭᱚᱢ ᱦᱚᱸ ᱚᱱᱠᱟ ᱜᱮ ᱟᱞᱮ ᱥᱮᱫ ᱫᱚ ᱥᱟᱨ ᱥᱟᱹᱜᱩᱱ ᱵᱟᱯᱞᱼᱟ ᱚᱱᱠᱟ ᱜᱮ ᱾ ᱯᱳᱭᱞᱳ ᱫᱚ ᱟᱞᱮ ᱫᱚ ᱥᱟᱨ ᱥᱟᱹᱜᱩᱱ ᱵᱟᱯᱞᱟ ᱫᱚ ᱯᱳᱭᱞᱳ ᱫᱚ ᱟᱞᱮ ᱛᱚ ᱨᱟᱭᱵᱟᱨ ᱠᱚ ᱥᱟᱵ ᱠᱚᱣᱟ ᱾ ᱢᱟᱱᱮ ᱡᱟᱦᱟᱸ ᱨᱮ ᱦᱚᱳᱭᱛᱳ ᱡᱟᱦᱟᱸᱨᱮ ᱠᱩᱲᱤ ᱜᱤᱫᱽᱨᱟᱹ ᱦᱚᱭᱛᱳ ᱠᱩᱥᱤᱭᱮᱱᱟ ᱵᱟᱠᱚ ᱧᱮᱞ ᱠᱮᱫᱮᱭᱟ ᱛᱟᱨᱯᱚᱨᱮ ᱟᱫᱚ ᱨᱟᱭᱵᱟᱨ ᱠᱚ ᱥᱟᱵ ᱠᱚᱣᱟ ᱾
ᱚ ᱟᱯᱮ ᱦᱟᱯᱮ ᱦᱟᱯᱮ ᱟᱨ ᱢᱴᱤᱝ ᱫᱚ ᱢᱟᱱᱮ ᱟᱯᱮ ᱥᱮᱫ ᱫᱚ ᱟᱜᱮ ᱩᱸ ᱢᱟᱱᱮ ᱨᱟᱭᱵᱟᱨ ᱫᱚ ᱯᱚᱨᱮ ᱛᱮᱠᱚ ᱥᱟᱵᱮᱭᱟ ᱾
ᱦᱮᱸ ᱢᱟᱱᱮ ᱱᱤᱡᱮ ᱞᱮᱠᱟᱜ ᱜᱮ ᱦᱚᱭᱛᱚ ᱡᱩᱫᱤ ᱡᱟᱦᱟᱸᱭ ᱨᱟᱭᱵᱟᱨ ᱦᱚᱸ ᱠᱩᱲᱤ ᱜᱤᱫᱽᱨᱟᱹᱭ ᱧᱮᱞ ᱟᱠᱟᱫ ᱠᱚᱣᱟ ᱛᱚ ᱩᱱᱤ ᱦᱚᱸ ᱡᱩᱫᱤ ᱠᱚ ᱯᱟᱸᱡᱟᱭᱮᱫ ᱠᱚᱣᱟ ᱚᱱᱠᱟ ᱦᱚᱸ ᱦᱩᱭᱩᱜ ᱜᱮᱭᱟ ᱡᱮ ᱠᱩᱲᱤ ᱜᱤᱫᱽᱨᱟᱹ ᱠᱚ ᱯᱟᱸᱡᱟᱭᱮᱫ ᱠᱚᱣᱟ ᱛᱟᱦᱚᱞᱮ ᱩᱱᱤᱜᱮ ᱨᱟᱭᱵᱟᱨ ᱟᱨ ᱵᱟᱝᱠᱷᱟᱱ ᱡᱩᱫᱤ ᱱᱤᱡᱮ ᱛᱮ ᱡᱟᱦᱟᱸᱭ ᱠᱚ ᱢᱟᱱᱮ ᱦᱚᱭᱛᱳ ᱚᱲᱟᱜ ᱦᱚᱲ ᱡᱟᱦᱟᱸ ᱨᱮ ᱪᱟᱞᱟᱣᱱᱟ ᱡᱟᱦᱟᱸ ᱚᱲᱟᱜ ᱦᱚᱲ ᱡᱟᱦᱟᱸ ᱨᱮᱠᱚ ᱪᱟᱞᱟᱣᱱᱟ ᱡᱟᱦᱟᱸ ᱨᱮ ᱠᱩᱲᱤ ᱜᱤᱫᱽᱨᱟᱹ ᱠᱚ ᱧᱮᱞ ᱠᱮᱫᱮᱭᱟ ᱟᱫᱚ ᱠᱚ ᱠᱷᱳᱡᱽ ᱛᱚᱞᱟᱥ ᱠᱚ ᱦᱟᱛᱟᱣ ᱠᱮᱫᱟ ᱚᱠᱟ ᱨᱤᱱᱤᱡ ᱠᱟᱱᱟᱭ ᱚᱠᱟ ᱟ ᱟᱹᱛᱩᱳ ᱨᱤᱱᱤᱡ ᱠᱟᱱᱟᱭ ᱚᱠᱟ ᱴᱚᱴᱷᱟ ᱨᱤᱱᱤᱡ ᱠᱟᱱᱟ ᱚᱱᱟ ᱠᱚ ᱠᱷᱳᱡᱽ ᱠᱷᱚᱵᱚᱨ ᱠᱚ ᱦᱟᱛᱟᱣ ᱠᱮᱫᱟ ᱛᱟᱨᱯᱚᱨ ᱟᱫᱚ ᱚᱱᱠᱟ ᱜᱮ ᱨᱟᱭᱵᱟᱨ ᱠᱚ ᱥᱟᱵ ᱠᱚᱣᱟ ᱨᱟᱭᱵᱟᱨ ᱠᱚ ᱥᱟᱵ ᱠᱟᱛᱮᱜ ᱟᱫᱚ ᱧᱮᱞ ᱧᱮᱯᱮᱞ ᱠᱚ ᱪᱟᱞᱟᱜᱼᱟ ᱾ ᱧᱯᱮᱞ ᱠᱚ ᱪᱟᱞᱟᱜᱼᱟ ᱡᱚᱛᱚ ᱚᱲᱟᱜ ᱦᱚᱲ, ᱛᱟᱨᱯᱚᱨᱮ ᱯᱩᱭᱞᱩ ᱫᱚ ᱠᱚᱲᱟ ᱚᱲᱟᱜ ᱨᱮᱱ ᱠᱚ ᱪᱟᱞᱟᱜᱼᱟ ᱾ ᱛᱟᱨᱯᱚᱨᱮ ᱟᱫᱚ ᱢᱟᱱᱮ ᱟᱞᱮ ᱥᱮᱫ ᱫᱚ ᱤᱭᱟᱹ ᱦᱚᱴᱚ ᱠᱟᱜᱼᱟ ᱠᱚ ᱥᱟᱹᱜᱩᱱ ᱞᱚᱴᱟ ᱫᱟᱜ ᱠᱚ ᱫᱚᱲᱚᱢ ᱦᱚᱴᱚ ᱠᱟᱜᱼᱟ ᱾
ᱦᱚᱴ ᱠᱟᱜᱼᱟ ᱚᱱᱟ ᱫᱚ ᱡᱟᱦᱟᱸ ᱫᱚ ᱠᱚ ᱢᱮᱛᱟᱜ ᱠᱟᱱᱟ ᱟᱞᱮ ᱥᱮᱫ ᱫᱚᱠᱚ ᱢᱮᱛᱟᱜᱼᱟ ᱴᱩᱝᱠᱤ ᱛᱮᱱ ᱾
ᱦᱮᱸ ᱟᱞᱮ ᱫᱚ ᱥᱟᱹᱜᱩᱱ ᱞᱚᱴᱟ ᱫᱟᱜ ᱠᱚ ᱞᱟᱹᱭᱟ ᱠᱟᱨᱚᱱ ᱥᱟᱹᱜᱩᱱ ᱞᱚᱴᱟ ᱴᱟᱠᱟ ᱫᱚᱠᱚ ᱫᱩᱲᱩᱢ ᱫᱚᱲᱚᱢ ᱦᱚᱴ ᱠᱟᱜᱼᱟ ᱟᱨ ᱚᱰᱮ ᱵᱟᱨᱭᱟ ᱦᱩᱲᱩ ᱠᱚ ᱫᱚᱦᱚ ᱦᱚᱴᱚ ᱠᱟᱜ ᱟᱨ ᱵᱟᱨᱭᱟ ᱜᱩᱞᱟᱹᱡ ᱵᱟᱦᱟ ᱠᱚ ᱫᱚᱦᱚ ᱦᱟᱴᱚ ᱠᱟᱜᱼᱟ ᱾ ᱢᱟᱱᱮ ᱰᱚᱜᱚᱨ ᱵᱟᱦᱟ ᱡᱟᱦᱟᱸ ᱠᱚ ᱞᱟᱹᱭ ᱾
ᱚ ᱚᱱᱟ ᱫᱚ ᱡᱚᱠᱷᱚᱡ ᱧᱮ-ᱧᱮᱞ ᱠᱚ ᱪᱟᱞᱟᱜᱼᱟ ᱛᱚᱠᱷᱚᱡ ᱜᱮ?
ᱦᱮᱸ ᱛᱚᱠᱷᱚᱱ ᱜᱮ ᱾
ᱚ, ᱚᱱᱟ ᱫᱚ ᱟᱞᱮ ᱥᱮᱫ ᱫᱚ ᱚᱱᱟ ᱫᱚ ᱵᱟᱹᱱᱩᱜ ᱟᱠᱟᱫᱟ ᱾
ᱚᱱᱟ ᱫᱚ ᱡᱚᱠᱷᱚᱱ ᱧᱮ-ᱧᱮᱞ ᱠᱚ ᱪᱟᱞᱟᱜᱼᱟ ᱛᱚᱠᱷᱚᱱ ᱵᱮᱞᱟ ᱦᱩᱭᱩᱜᱳ ᱜᱮᱭᱟ ᱾ ᱟᱫᱚ ᱚᱱᱟ ᱧᱮᱞ ᱠᱟᱛᱮ ᱜᱮ ᱟᱫᱚ ᱚᱱᱟ ᱫᱟᱜ ᱠᱚ ᱜᱷᱟᱱᱴᱟ ᱦᱚᱴᱚ ᱠᱟᱜᱼᱟ ᱚᱱᱟ ᱞᱚᱴᱟ ᱫᱟᱜ ᱟᱫᱚ ᱧᱮᱞ ᱠᱚ ᱪᱟᱞᱟᱣᱱᱟ ᱥᱮᱱ ᱠᱟᱛᱮ ᱡᱩᱫᱤ ᱠᱚ ᱠᱩᱥᱤ ᱨᱟᱹᱡᱤᱭᱮᱱᱟ ᱦᱮᱡ ᱠᱟᱛᱮᱫ ᱚᱱᱟ ᱞᱟᱴᱟ ᱫᱟᱜ ᱠᱚ ᱧᱮᱞᱟ ᱡᱩᱫᱤ ᱚᱱᱟ ᱵᱟᱨᱭᱟ ᱦᱩᱲᱩ ᱢᱤᱫᱴᱷᱮᱱ ᱟᱠᱟᱱᱟ ᱟᱨ ᱚᱱᱟ ᱵᱟᱦᱟ ᱠᱤᱱ ᱡᱟᱦᱟᱸ ᱵᱟᱨᱭᱟ ᱛᱟᱦᱮᱸ ᱠᱟᱱᱟ ᱰᱚᱜᱚᱨ ᱵᱟᱦᱟ ᱥᱮ ᱜᱩᱞᱟᱹᱡᱽ ᱵᱟᱦᱟ ᱚᱱᱟᱠᱤᱱ ᱡᱩᱫᱤ ᱢᱤᱫᱴᱷᱮᱱ ᱟᱠᱟᱱᱟ ᱛᱟᱦᱚᱞᱮ ᱛᱟᱦᱚᱞᱮ ᱟᱫᱚ ᱢᱟᱱᱮ ᱡᱮ ᱦᱮᱸ ᱥᱟᱨ ᱥᱟᱹᱜᱩᱱ ᱜᱮᱭᱟ ᱾ ᱛᱟᱨᱯᱚᱨᱮ ᱟᱫᱚ ᱠᱩᱲᱤ ᱚᱲᱟᱜ ᱨᱮᱱ ᱦᱚᱸ ᱟᱵᱟᱨ ᱠᱚ ᱪᱟᱞᱟᱜᱼᱟ ᱧᱮᱞ ᱾
ᱟᱪᱪᱷᱟ ᱟᱨᱚ ᱱᱟᱜ ᱢᱤᱴᱤᱡ ᱤᱧ ᱠᱩᱞᱤᱭᱮᱫ ᱢᱮᱭᱟ ᱢᱟᱱᱮ ᱱᱚᱜ-ᱚᱭ ᱡᱟᱦᱟᱸ ᱞᱚᱴᱟ ᱫᱟᱜ ᱠᱚ ᱫᱚᱦᱚ ᱦᱚᱴᱚ ᱠᱟᱜᱼᱟ ᱚᱱᱟ ᱫᱚ ᱡᱚᱠᱷᱚᱱ ᱠᱚᱲᱟ ᱚᱲᱟᱜ ᱨᱮᱱ ᱡᱚᱠᱷᱚᱱ ᱠᱩᱲᱤ ᱚᱲᱟᱜ ᱧᱮᱧᱮᱞ ᱠᱚ ᱪᱟᱞᱟᱜᱼᱟ ᱩᱱᱨᱮ ᱚᱱᱟ ᱠᱩᱲᱤ ᱚᱲᱟᱜ ᱨᱮ ᱚᱱᱟ ᱫᱚᱠᱚ ᱧᱮᱞᱟ᱾ ᱥᱮᱛᱟ ᱟᱜ,
ᱚᱱᱟ ᱫᱚ ᱚᱠᱚᱭ ᱚᱲᱟᱜ ᱚᱠᱚᱭ ᱚᱲᱟᱜ ᱠᱷᱚᱱ ᱠᱚ ᱪᱟᱞᱟᱜ, ᱠᱟᱱᱟ ᱩᱱᱠᱩ ᱚᱲᱟᱜ ᱨᱮᱠᱚ ᱫᱚᱦᱚ ᱦᱚᱴᱚ ᱠᱟᱜᱼᱟ ᱚᱱᱟ ᱫᱚ, ᱚᱱᱟ ᱫᱚ ᱥᱟᱹᱜᱩᱱ ᱱᱤᱭᱟᱹ ᱠᱚ ᱞᱟᱹᱭᱟ ᱚᱱᱟ ᱫᱚ ᱥᱟᱹᱜᱩᱱ ᱠᱟᱱᱟ ᱞᱟᱹᱭ ᱟᱠᱚ ᱩᱱ, ᱚᱱᱟ ᱫᱚ ᱢᱟᱲᱟᱝ ᱛᱮᱧ ᱧᱮᱞ ᱟᱹᱜᱩ ᱠᱟᱫᱟ ᱟᱫᱚ ᱱᱮᱛᱟᱨ ᱫᱚ ᱪᱮᱫ ᱞᱮᱠᱟ ᱠᱚ ᱪᱤ ᱪᱤᱠᱟᱹᱭᱟ ᱱᱮᱛᱟᱨ ᱫᱚ ᱚᱱᱟᱴᱟᱜ ᱵᱟᱠᱚ ᱪᱤᱠᱟᱹᱭᱮᱫᱟ᱾ ᱠᱟᱨᱚᱱ ᱛᱮ ᱵᱟᱠᱚ ᱪᱤᱠᱟᱹᱭᱮᱫᱟ ᱱᱮᱛᱟᱨ ᱫᱚ ᱟᱹᱰᱤ ᱠᱷᱮᱛᱨᱮ ᱢᱟᱱᱮ ᱢᱟᱱᱮ, ᱨᱚᱲ ᱨᱚᱲ ᱠᱟᱛᱮᱜ ᱠᱩᱥᱤ ᱠᱚ ᱟᱠᱚ ᱠᱩᱥᱤ ᱨᱟᱹᱡᱤ ᱠᱟᱛᱮᱜ ᱠᱚ ᱨᱚᱲ ᱮᱫᱟ ᱛᱚ ᱟᱫᱚ ᱡᱩᱫᱤ ᱚᱱᱟ ᱡᱤᱱᱤᱥ ᱠᱚ ᱧᱮᱞᱟ ᱛᱟᱦᱚᱞᱮ ᱡᱩᱫᱤ ᱚ ᱥᱟᱹᱜᱩᱱᱚᱜᱼᱟ ᱛᱟᱦᱚᱞᱮ ᱠᱤ ᱚᱸᱰᱮᱢ ᱵᱟᱨᱚᱱᱟ ᱱᱤᱥᱪᱚᱭ ᱵᱟᱝᱟ᱾ ᱤᱱᱟᱹ ᱛᱮ ᱚᱱᱟ ᱡᱤᱱᱤᱥ ᱴᱟᱜ ᱫᱚ ᱱᱤᱛᱚᱜ ᱫᱚ ᱦᱮᱸ ᱵᱟᱝ ᱠᱚ ᱢᱟᱱᱟᱜ ᱠᱟᱱᱟ ᱮᱭᱛᱚ ᱚᱱᱟ ᱡᱤᱱᱤᱥ ᱴᱟᱜ ᱛᱚ ᱵᱟᱝ ᱤᱭᱟᱹ ᱠᱟᱱᱟ᱾ ᱢᱮᱱᱠᱷᱟᱱ ᱞᱟᱦᱟ ᱛᱮᱫᱟᱜ ᱵᱟᱯᱞᱟ ᱨᱮᱫᱚ ᱱᱚᱝᱠᱟ ᱧᱮᱞ ᱦᱩᱭ ᱟᱠᱟᱱᱟ᱾ ᱚᱱᱟ ᱫᱚ ᱚᱠᱚᱭ ᱚᱲᱟᱜ ᱨᱮᱱ ᱜᱮᱠᱚ ᱪᱟᱞᱟᱜ,
ᱚᱸᱻ ᱞᱟᱦᱟ ᱛᱮᱱᱟᱜ ᱱᱚᱣᱟ ᱵᱟᱯᱞᱟ ᱫᱚ ᱦᱮᱸ ᱱᱤᱛᱚᱜ ᱥᱤᱡᱟᱹᱱ ᱫᱚ ᱵᱟᱝ ᱧᱮᱞᱚᱜ ᱠᱟᱱᱟ ᱛᱚᱵᱽ ᱵᱮ ᱱᱚᱣᱟ ᱫᱚ ᱜᱚᱜᱚ ᱛᱟᱠᱚᱣᱟᱜ ᱠᱟᱛᱷᱟ ᱨᱮ ᱟᱸᱡᱚᱢ ᱦᱩᱭ ᱠᱟᱱᱟ᱾
ᱤᱧ ᱫᱚ ᱧᱮᱞ ᱦᱩᱧ ᱧᱮᱞ ᱠᱟᱫᱟ᱾
ᱚ ᱦᱮᱸ ᱤᱧ ᱫᱚ ᱚᱱᱟ ᱠᱚᱫᱚ ᱧᱮᱞ ᱫᱚ ᱵᱟᱹᱱᱩᱜ ᱠᱟᱫᱟ᱾
ᱟᱫᱚ ᱚᱱᱮ ᱚᱠᱚᱭ ᱚᱲᱟᱜ ᱠᱷᱚᱱ ᱠᱚ ᱪᱟᱞᱟᱜᱼᱟ ᱵᱟᱹᱦᱩ ᱧᱮᱞ ᱥᱮ ᱡᱟᱶᱟᱭ ᱧᱮᱞ ᱠᱚ ᱪᱟᱞᱟᱜᱼᱟ ᱩᱱ ᱠᱩ ᱚᱲᱟᱜ ᱨᱮᱠᱚ ᱫᱚᱦᱚ ᱦᱚᱴᱚ ᱠᱟᱫᱟ ᱦᱮᱡ ᱠᱟᱛᱮᱜ ᱚᱱᱟ ᱠᱚ ᱧᱮᱞ ᱨᱩᱣᱟᱹᱲᱟ ᱡᱮ ᱚᱱᱟ ᱫᱚ ᱥᱟᱹᱜᱩᱱ ᱜᱮᱭᱟ᱾ ᱥᱮ ᱪᱤᱠᱟᱹ ᱠᱟᱱᱟ ᱦᱚᱭ᱾ ᱚᱱᱟ ᱠᱚ ᱧᱮᱞᱟ ᱛᱟᱨᱯᱚᱨᱮ ᱟᱫᱚ ᱡᱫᱤ ᱠᱩᱲᱤ ᱚᱲᱟᱜ ᱨᱮᱱ ᱦᱚᱠᱚ ᱠᱩᱥᱤᱭᱮᱱᱟ ᱛᱟᱨᱯᱚᱨᱮ ᱠᱩᱥ ᱯᱚᱨᱮ ᱟᱫᱚ ᱦᱚᱨᱚᱜ ᱪᱤᱱ ᱠᱚᱨᱮᱱᱟᱜ ᱠᱚ ᱫᱤᱱ ᱠᱮᱫᱟ᱾
ᱦᱳᱭ᱾
ᱦᱚᱨᱚᱜ ᱪᱤᱱ ᱠᱚ ᱪᱟᱞᱟᱜᱼᱟ ᱯᱩᱭᱞᱩ ᱫᱚ ᱠᱩᱲᱤ ᱠᱚ ᱦᱚᱨᱚᱜ ᱪᱤᱱᱮᱭᱟ᱾
ᱦᱤᱛᱚᱜ ᱫᱚ ᱯᱳᱭᱞᱳ ᱫᱚ ᱢᱟᱱᱮ ᱠᱚᱲᱟ ᱚᱲᱟᱜ ᱨᱮᱱ ᱜᱮᱠᱚ ᱪᱟᱞᱟᱜᱼᱟ᱾
ᱦᱚᱸ ᱠᱚᱲᱟ ᱚᱲᱟᱜ ᱨᱮᱱ ᱠᱚ ᱪᱟᱞᱟᱜᱼᱟ ᱛᱟᱨᱯᱚᱲᱮ ᱠᱩᱲᱤ ᱤ ᱠᱩᱲᱤ ᱚᱲᱟᱜ ᱠᱷᱚᱱ ᱠᱚᱲᱟ ᱚᱲᱟᱜ ᱠᱚ ᱦᱚᱨᱚᱪ ᱪᱤᱱᱮᱭᱟ ᱦᱚᱨᱚᱜ ᱪᱤᱱ ᱯᱚᱨᱮ ᱟᱫᱚ ᱜᱤᱨᱟᱹ ᱠᱚᱠᱚ ᱛᱚᱞᱟ ᱫᱤᱱ ᱠᱚᱠᱚ ᱴᱷᱤᱠᱟ ᱛᱤᱥ ᱠᱚ ᱟᱫᱚ ᱯᱮᱲᱟ ᱠᱚᱠᱚ ᱞᱟᱹᱭ ᱟᱠᱚᱣᱟ᱾ ᱟᱫᱚ ᱚᱱᱠᱟᱜᱮ, ᱛᱟᱨᱯᱚᱨ ᱟᱯᱮ ᱥᱮᱜ ᱡᱟᱦᱟᱸ ᱚᱱᱟ ᱫᱟᱜ ᱵᱟᱯᱞᱟ ᱯᱮ ᱞᱟᱹᱭ ᱠᱮᱫᱟ ᱚᱱᱟ ᱴᱟᱜ ᱫᱚ ᱟᱞᱮ ᱥᱮᱜ ᱫᱚ ᱵᱟᱝ ᱦᱩᱭᱩᱜᱼᱟ᱾ ᱟᱞᱮ ᱥᱮᱜ ᱫᱚ ᱮᱢᱱᱤ ᱵᱟᱝ ᱦᱩᱭᱩᱜᱼᱟ ᱵᱟᱝ ᱦᱩᱭᱩᱜᱼᱟ ᱚᱱᱮ ᱡᱟᱦᱟᱸᱢ ᱯᱮ ᱞᱟᱹᱭ ᱠᱮᱫᱟ ᱡᱮ ᱜᱟᱹᱰᱭᱟᱹ ᱠᱷᱚᱱ ᱫᱟᱜ ᱟᱹᱜᱩ ᱠᱟᱛᱮᱜ, ᱠᱩᱲᱤ ᱜᱤᱫᱽᱨᱟᱹ ᱥᱮ ᱠᱚᱲᱟ ᱜᱤᱫᱽᱨᱟᱹ ᱠᱚ ᱛᱩᱯᱩᱭ ᱭᱟ ᱚᱱᱟ ᱫᱚ ᱟᱞᱮ ᱥᱮᱜ ᱫᱚ ᱵᱟᱝ ᱦᱩᱭᱩᱜᱼᱟ᱾ ᱢᱤᱜᱴᱟᱝ ᱮᱢᱱᱤ ᱜᱮ ᱢᱟᱱᱮ ᱤᱭᱟᱹ ᱞᱮᱠᱟ ᱰᱷᱚᱰᱟ ᱞᱮᱠᱟ ᱠᱚ ᱞᱟᱭᱟ ᱟᱨ ᱚᱱᱟ ᱪᱮᱛᱟᱱ ᱨᱮ, ᱟᱝ ᱤᱭᱟᱹ ᱠᱚ ᱫᱚᱦᱚᱭᱟ ᱚᱱᱟ ᱪᱮᱛᱟᱱ ᱨᱮ, ᱩᱸᱻ ᱥᱟᱨᱡᱚᱢ ᱤᱭᱟᱹ ᱛᱚᱨᱚᱡ ᱪᱷᱤᱞᱤ ᱠᱚᱫᱚ ᱵᱟᱠᱚ ᱫᱚᱦᱚᱭᱟ ᱥᱟᱨᱡᱚᱢ ᱫᱟᱨᱮ ᱫᱚ ᱵᱟᱝ ᱚᱱᱟ ᱫᱚ, ᱮᱢᱱᱤ ᱡᱟᱦᱟᱸᱱ ᱠᱟᱰ ᱛᱮᱜᱮ ᱚᱱᱟ ᱱᱮᱜ ᱰᱚᱵᱷᱟᱜ ᱪᱮᱛᱟᱱ ᱨᱮᱠᱚ ᱤᱭᱟᱹᱭᱟ ᱫᱚᱦᱚᱭᱟ᱾ ᱛᱚ ᱚᱸᱰᱮ ᱜᱮ ᱵᱟᱹᱦᱩ ᱫᱩᱲᱩᱵ ᱮ ᱛᱟᱠᱚ ᱛᱳᱯᱳᱭ ᱟᱠᱚ ᱛᱳᱯᱳ ᱠᱟᱛᱮᱜ ᱩᱱᱤ ᱜᱮ ᱟᱫᱚ ᱯᱮᱲᱟ ᱠᱚᱠᱚ ᱦᱮᱡ ᱞᱮᱠᱷᱟᱱ ᱩᱱᱤ ᱜᱮ ᱟᱵᱷᱲᱟ ᱠᱚ ᱡᱚᱢ ᱚᱪᱚ ᱠᱚᱣᱟ᱾ ᱟᱵᱷᱲᱟ ᱠᱚ ᱡᱚᱢ ᱦᱚᱪᱭᱟ ᱥᱩᱱᱩᱢ ᱥᱟᱥᱟᱝ ᱠᱚ ᱚᱡᱚᱜ ᱟᱭᱟ᱾ ᱯᱩᱭᱞᱩ ᱫᱚ ᱡᱟᱶᱟᱭ ᱠᱚᱲᱟ ᱠᱚ ᱚᱡᱩᱜ ᱮᱭᱟ ᱥᱩᱱᱩᱢ ᱥᱟᱥᱟᱝ ᱟᱫᱚ ᱚᱱᱟ ᱤᱛᱟᱹᱫ ᱥᱩᱱᱩᱢ ᱥᱟᱥᱟᱝ ᱜᱮ ᱠᱚ ᱟᱜᱩᱭ ᱛᱮ ᱱᱚᱸᱰᱮ ᱵᱟᱹᱦᱩ ᱠᱩᱲᱤ ᱠᱚ ᱚᱡᱚᱜ ᱮᱭᱟ ᱾ ᱦᱳᱭ ᱟᱫᱚ ᱯᱮᱲᱟ ᱠᱚ ᱡᱚᱛᱚ ᱠᱚ ᱚᱡᱚᱜ ᱮᱭᱟ ᱚᱱᱟ ᱫᱚ ᱤᱭᱟᱹ ᱧᱤᱫᱟᱹ ᱵᱮᱲᱟ ᱨᱮᱱᱟᱜ ᱠᱟᱢᱤ ᱠᱟᱱᱟ, ᱛᱟᱨᱯᱚᱲᱮ ᱫᱤᱱ ᱛᱚ ᱟᱫᱚ ᱡᱟᱶᱟᱭ ᱵᱟᱯᱞᱟᱜ ᱮ ᱦᱤᱡᱩᱜ-ᱟ ᱾
ᱡᱟᱦᱟᱸ ᱥᱩᱱᱩᱢ ᱥᱩᱱᱩᱢ ᱥᱟᱥᱟᱝ ᱡᱟᱦᱟᱸ ᱚᱡᱚᱜ ᱮᱢ‌ ᱢᱮᱱ ᱠᱮᱜ-ᱟ ᱦᱮᱸ ᱥᱮᱼᱼ
ᱦᱩᱸ ᱾
ᱟᱞᱮ ᱥᱮᱜ ᱫᱚ ᱡᱟᱦᱟᱸ ᱥᱩᱱᱩᱢ ᱥᱟᱥᱟᱝ ᱡᱟᱦᱟᱸ ᱠᱚᱲᱟ ᱚᱲᱟᱜ ᱨᱮᱠᱚ ᱚᱡᱚᱜ ᱮᱭᱟ ᱛᱟᱨᱯᱚᱨᱮ ᱠᱚ ᱵᱷᱮᱡᱟᱣᱟ ᱦᱮᱸ᱾ ᱛᱚ ᱟᱫᱚ ᱚᱱᱟ ᱥᱩᱱᱩᱢ ᱥᱟᱥᱟᱝ ᱞᱟᱦᱟ ᱠᱚ ᱚᱡᱚᱜ ᱮᱭᱟ ᱾ ᱚᱡᱚᱜ ᱢᱟᱱᱮ ᱡᱟᱦᱟᱸᱭ ᱠᱚᱠᱚ ᱩᱯᱟᱹᱥ ᱠᱟᱜ-ᱟ ᱩᱱᱠᱩ
ᱦᱩᱸ ᱾
ᱢᱟᱱᱮ ᱩᱱᱠᱩ ᱛᱟᱨᱯᱚᱨᱮ ᱡᱟᱦᱟᱸᱭ ᱢᱟᱡᱷᱤ ᱛᱮᱦᱮᱱᱟᱭ, ᱢᱟᱸᱡᱽ ᱢᱤᱫᱴᱤᱡ ᱛᱮᱦᱮᱱ ᱜᱮᱭᱟᱭ ᱛᱚ ᱾
ᱟᱛᱩ ᱢᱚᱬᱮ ᱦᱚᱲ ᱛᱮᱠᱚ ᱚᱡᱚᱜ ᱠᱚᱣᱟ ᱯᱮᱭᱟ ᱛᱤᱛᱨᱤ ᱠᱩᱲᱤ ᱠᱚ ᱛᱟᱦᱮᱱᱟ ᱚᱱᱟ ᱫᱚ ᱚᱱᱟᱯ ᱟᱞᱮ ᱥᱮᱜ ᱫᱚ ᱯᱮᱭᱟ ᱠᱚ ᱛᱟᱦᱮᱱᱟ ᱯᱮᱭᱟ ᱛᱤᱛᱨᱤ ᱠᱩᱲᱤ ᱚᱱᱠᱟ ᱜᱮ ᱛᱩᱢᱫᱟᱜ ᱴᱟᱢᱟᱠ ᱨᱩ ᱟᱛᱮᱜ ᱥᱮᱨᱮᱧ ᱟᱛᱮᱜ ᱚᱱᱟ ᱠᱚ ᱨᱤᱫᱟ ᱛᱟᱦᱚᱞᱮ ᱩᱱᱩᱠᱩ ᱜᱚᱜᱚ ᱵᱟᱵᱟ ᱚᱡᱚᱜ ᱠᱤᱱᱟᱹ ᱟᱛᱩᱨ ᱨᱮᱱ ᱢᱚᱬᱮ ᱦᱚᱲ ᱠᱚ ᱚᱡᱚᱜ ᱠᱚᱣᱟ ᱯᱮ ᱦᱚᱲ ᱡᱟᱹᱱᱤᱡ ᱠᱚ ᱚᱡᱚᱜ ᱠᱚᱣᱟ ᱾
ᱦᱳᱭᱛᱚ ᱚᱱᱠᱟ ᱚᱡᱚᱜ ᱚᱡᱚᱜ ᱠᱚᱨᱮ ᱟᱞᱮᱚ ᱫᱟᱜ ᱵᱟᱯᱞᱟ ᱠᱚ ᱪᱟᱞᱟᱜᱼᱟ ᱾
ᱟᱪᱪᱷᱟ ᱟᱞᱮ ᱥᱮᱫ ᱫᱚ ᱫᱟᱜ ᱵᱟᱯᱞᱟ ᱴᱟᱜ ᱫᱚ ᱵᱟᱹᱱᱩᱜᱼᱟ ᱾ ᱠᱤᱱᱛᱩ ᱚᱡᱚᱜ ᱫᱚᱠᱚ ᱚᱡᱚᱜ ᱠᱚᱣᱟ ᱟᱞᱮ ᱥᱮᱫ ᱫᱚ ᱯᱮᱭᱟ ᱱᱤᱭᱚᱢᱚᱛᱚ ᱛᱤᱛᱨᱤ ᱟᱨ ᱚᱱᱟ ᱛᱤᱛᱨᱤ ᱨᱤᱫ ᱨᱮᱱᱟᱜ ᱱᱤᱭᱚᱢ ᱠᱚᱦᱚᱸ ᱢᱮᱱᱟᱜᱼᱟ ᱡᱷᱚᱛᱚ ᱜᱮ ᱢᱤᱫ ᱛᱮ, ᱡᱷᱚᱛᱚ ᱛᱮ ᱢᱤᱫ ᱛᱮᱠᱚ ᱨᱤᱫᱟᱜ ᱥᱮᱨᱮᱧ ᱟᱠᱚ ᱚᱱᱠᱟ ᱜᱮ ᱾ ᱟᱹᱛᱷᱟᱹᱲᱤ ᱵᱟᱠᱚ ᱨᱤᱛᱟ ᱵᱟᱹᱭ ᱵᱟᱹᱭ ᱛᱮᱠᱚ ᱨᱤᱛᱟ ᱾ ᱢᱤᱫᱴᱮᱫ ᱥᱟᱥᱟᱝ ᱚᱱᱠᱟ ᱜᱮ, ᱦᱮᱸ ᱚᱱᱟ ᱠᱚ ᱱᱤᱭᱚᱢ ᱠᱚ ᱢᱮᱱᱟᱜᱼᱟ ᱾
ᱦᱩᱸ ᱾
ᱚᱱᱠᱟ ᱠᱟᱛᱮᱜ ᱜᱮ ᱛᱟᱨᱯᱚᱨᱮ ᱡᱟᱶᱟᱭ ᱯᱚᱨᱮᱨ ᱫᱤᱱ ᱫᱚ ᱵᱟᱯᱞᱟᱜ ᱮ ᱪᱟᱞᱟᱜᱼᱟ ᱾ ᱟᱫᱚ ᱵᱟᱯᱞᱟ ᱠᱟᱛᱮᱮᱫ ᱟᱫᱚ ᱥᱮᱱ ᱠᱟᱛᱮᱜ ᱩᱱ ᱫᱚ ᱥᱮᱱ ᱠᱟᱛᱮᱜ ᱚᱱᱠᱟ ᱜᱮᱠᱚ ᱫᱟᱨᱟᱢ ᱫᱟᱜ ᱠᱚᱣᱟ ᱾